ᱦᱳᱭ ᱡᱚᱦᱟᱨ ᱜᱮ ᱜᱚᱝᱠᱮ᱾
ᱦᱩᱸ ᱡᱚᱦᱟᱨ ᱜᱮ᱾
ᱦᱳᱭ ᱪᱮᱫ ᱞᱮᱠᱟ ᱱᱟᱯᱟᱭ ᱵᱟᱲ ᱜᱮ?
ᱦᱮᱸ ᱱᱟᱯᱟᱭ ᱵᱟᱲᱟ ᱜᱮ, ᱟᱵᱮᱱ ᱜᱮ?
ᱟᱹᱞᱤᱧ ᱦᱚᱸ ᱱᱟᱯᱟᱭ ᱵᱟᱲᱟ ᱜᱮ ᱛᱟᱦᱚᱞᱮ ᱪᱤᱠᱟᱹ ᱵᱟᱲᱟᱭ ᱫᱟ?
ᱪᱮᱫ ᱠᱚᱵᱤᱱ ᱪᱤᱠᱟᱹ ᱵᱟᱲᱟᱭᱟ ᱱᱤᱭᱟᱹ ᱫᱟᱜ ᱡᱟᱹᱯᱩᱫ ᱨᱮ ᱚᱲᱟᱜ ᱠᱚᱨᱮ ᱜᱮ ᱪᱟᱥ ᱠᱚᱦᱚᱸ ᱟᱱᱤᱡ ᱵᱟᱝ ᱦᱩᱭᱩᱜ ᱠᱟᱱᱟ ᱚᱱᱠᱟ ᱞᱮᱠᱟ ᱫᱚ ᱟᱫᱚ ᱮᱸᱰᱮᱠᱷᱟᱱ ᱚᱲᱟᱜ ᱠᱚᱨᱮᱜᱮ ᱢᱮᱱᱟᱜ ᱞᱤᱧᱟᱹ᱾
ᱦᱩᱸ ᱦᱳᱭ ᱦᱳᱭ ᱚᱱᱟᱢᱟ ᱧᱮᱞᱮᱫ ᱢᱟ ᱫᱟᱜ ᱠᱚ ᱚᱱᱠᱟ ᱵᱟᱝ ᱦᱳᱭᱳᱜ ᱠᱟᱱᱟ ᱞᱟᱦᱟ ᱞᱮᱠᱟ ᱥᱮᱫᱟᱭ ᱫᱚᱭ ᱫᱟᱜ ᱮᱫ ᱠᱟᱱ ᱛᱟᱦᱮᱸᱱᱟ ᱥᱟᱹᱦᱤ ᱥᱚᱢᱚᱭ ᱨᱮᱜᱮ ᱫᱟᱜᱮᱜ ᱠᱟᱱ ᱛᱟᱦᱮᱸᱱᱟ ᱟᱨ ᱱᱤᱛ ᱜᱮᱛᱚ ᱵᱚᱱ
ᱟᱨ ᱛᱟᱦᱚᱞᱮ ᱜᱚᱢᱠᱮ ᱟᱯᱮ ᱥᱮᱫ ᱫᱚ ᱪᱮᱞᱮᱠᱟ ᱪᱟᱥᱵᱟᱥ ᱠᱚᱫᱚ?
ᱟᱨ ᱱᱚᱣᱟ ᱵᱟᱥ ᱠᱚᱫᱚ ᱱᱚᱜ-ᱚᱭ ᱨᱚᱦᱚᱭ ᱠᱚ ᱦᱩᱭᱩᱜ ᱠᱟᱱᱟ ᱟᱨ ᱟᱯᱮ ᱥᱮᱫ ᱫᱚ ᱪᱮᱫ ᱞᱮᱠᱟ?
ᱠᱮ ᱟᱞᱮᱥᱮᱫ ᱫᱚ ᱵᱟᱹᱭᱦᱟᱹᱲ ᱥᱮᱫ ᱦᱳᱭᱳᱜ ᱠᱟᱱᱟ ᱵᱟᱹᱫᱽ ᱥᱮᱫ ᱫᱚ ᱵᱟᱝ ᱦᱳᱭᱳᱜ ᱠᱟᱱᱟ᱾
ᱦᱩᱸ ᱪᱤᱜ ᱠᱚ ᱦᱩᱲᱩ ᱠᱚ ᱨᱚᱦᱚᱭ ᱛᱟᱦᱮᱸᱱᱟ ᱜᱚᱢᱠᱮ?
ᱜᱚᱢᱠᱮ ᱱᱚᱛᱮ ᱫᱚ ᱡᱟᱦᱟᱸ ᱠᱚ ᱪᱟᱹᱞᱩᱜ ᱠᱟᱱᱟ ᱞᱚᱞᱟᱴ, ᱥᱚᱨ ᱱᱚ ᱯᱩᱡᱟᱹ ᱦᱳᱲᱳ ᱟᱨ
ᱦᱩᱸ,
ᱚᱱᱟ ᱪᱮᱫ ᱠᱚ ᱞᱟᱹᱭᱟ ᱟᱨ ᱢᱤᱫᱴᱟᱝ ᱦᱩᱭᱩᱜ ᱠᱟᱱᱟ ᱵᱩᱞᱮᱴ ᱵᱩᱞᱮᱴ ᱦᱳᱲᱳ, ᱱᱟᱱᱟ ᱦᱮ ᱡᱟᱥ ᱛᱤ ᱞᱮᱠᱟ ᱫᱚ ᱪᱟᱥ ᱫᱚ ᱦᱩᱭᱩᱜ ᱛᱟᱦᱮᱸᱱᱟ ᱥᱚᱨᱱᱚ ᱞᱚᱞᱟᱴ ᱟᱨ ᱚᱱᱟ ᱯᱩᱡᱟᱹ ᱦᱳᱲᱳ᱾ ᱯᱮᱭᱟᱜᱮ᱾
ᱦᱩᱸ ᱦᱩᱸ᱾
ᱟᱪᱪᱷᱟ ᱟᱪᱪᱷᱟ᱾
ᱟᱯᱮ ᱥᱮᱫ ᱫᱚ ᱜᱚᱢᱠᱮ?
ᱦᱩᱸ ᱦᱳᱭ ᱟᱞᱮᱥᱮᱫ ᱦᱚᱸ ᱚᱱᱠᱟᱜᱮ ᱟᱨ ᱱᱚᱣᱟ ᱮᱱᱛᱮᱱ ᱟ ᱵᱟᱹᱭᱦᱟᱹᱲ ᱦᱩᱭᱱᱟ ᱵᱟᱹᱫᱽ ᱦᱩᱭᱱᱟ ᱟᱨ ᱱᱚᱝᱠᱟ ᱱᱚᱝᱠᱟ ᱤᱭᱟᱹ ᱦᱚᱸᱞᱮ ᱥᱚᱨᱱᱚ ᱛᱷᱤᱨ ᱚᱱᱟ ᱵᱮᱱ ᱞᱟᱹᱭ ᱠᱮᱫ ᱢᱤᱫᱵᱟᱨ ᱚᱱᱟ ᱫᱤᱠᱩ ᱧᱩᱛᱩᱢ ᱠᱚ ᱢᱮᱱᱟᱜ-ᱟ ᱦᱩᱸ ᱟᱫᱚ ᱪᱮᱫ ᱠᱚᱪᱚ ᱱᱮᱛᱟᱨ ᱢᱟ ᱟᱭᱢᱟ ᱦᱮᱡ ᱮᱱ, ᱚᱱᱟ ᱨᱮᱱᱟᱜ ᱧᱩᱛᱩᱢ ᱦᱚᱸ ᱵᱟᱝ ᱫᱤᱥᱟᱹᱜ ᱠᱟᱱᱟ ᱟᱫᱚ ᱚᱱᱟ ᱠᱚᱜᱮᱞᱮ ᱪᱟᱥ ᱛᱟᱦᱮᱸᱱᱟ ᱡᱟᱦᱟᱸ ᱮᱱᱛᱮᱱ ᱟᱨ ᱪᱟᱥ ᱟ ᱜᱩ ᱟᱠᱟᱱᱟ ᱵᱟᱞᱮ ᱵᱚᱫᱚᱞ ᱵᱟᱞᱮ ᱯᱟᱞᱴᱟᱣ ᱵᱟᱲᱟᱣ ᱠᱟᱫᱟ ᱟᱞᱮ ᱫᱚ ᱱᱟᱦᱟᱜ ᱩᱱᱟᱹᱜ ᱰᱷᱮᱨ ᱠᱷᱟᱡ ᱫᱚ ᱦᱩᱭ ᱜᱚᱝᱠᱮ᱾
ᱢᱟᱱᱮ ᱜᱚᱝᱠᱮ ᱟᱯᱮᱥᱮᱫ ᱫᱚ ᱢᱟᱱᱮ ᱡᱟᱹᱥᱛᱤ ᱥᱟᱨ ᱯᱮ ᱞᱟᱜᱟᱣᱟ ᱥᱮ ᱡᱟᱦᱟᱸ ᱟᱵᱚ ᱜᱩᱨᱤᱡ ᱵᱚᱱ ᱞᱟᱜᱟᱣ ᱛᱮ ᱚᱱᱟ ᱚᱠᱟᱴᱟᱜ ᱛᱮ ᱡᱟᱹᱥᱛᱤ ᱯᱮ ᱪᱟᱥ ᱛᱟᱦᱮᱸᱫ?
ᱚᱻ ᱟᱞᱮ ᱥᱮᱫ ᱫᱚ ᱱᱟᱦᱟᱜ ᱜᱚᱢᱠᱮ ᱱᱚᱣᱟ ᱮᱱᱛᱮᱱ ᱥᱟᱦᱟᱨ ᱫᱚ ᱱᱟᱦᱟᱜ ᱱᱚᱝᱠᱟ ᱜᱩᱨᱤᱡ ᱥᱟᱦᱟᱨ ᱫᱚ ᱠᱚᱢ ᱜᱮᱞᱮ ᱞᱟᱜᱟᱣ ᱛᱟᱦᱮᱸᱱᱟ ᱱᱮᱛᱟᱨ ᱢᱟ ᱮᱱᱛᱮᱱ ᱜᱟᱹᱭ ᱰᱟᱝᱜᱨᱟ ᱠᱚ ᱵᱟᱹᱱᱩᱜ ᱠᱚᱣᱟ ᱛᱚ, ᱡᱮ ᱜᱩᱨᱤᱡ ᱮᱢ ᱞᱟᱜᱟᱣᱟ ᱛᱟᱦᱚᱞᱮ ᱚᱱᱟ ᱵᱟᱡᱟᱨ ᱨᱮᱭᱟᱜ ᱥᱟᱦᱟᱨ ᱜᱮᱞᱮ ᱞᱟᱜᱟᱣ ᱛᱟᱦᱮᱸᱱᱟ᱾ ᱟᱨ ᱟᱯᱮ ᱫᱚ ᱠᱚᱱᱛᱮ ᱚᱱᱛᱮ ᱫᱚ?
ᱱᱚᱛᱮ ᱫᱚ ᱜᱚᱢᱠᱮ ᱮᱠᱪᱩᱭᱮᱞᱤ ᱵᱤᱱ ᱞᱟᱹᱭ ᱫᱟᱲᱮᱭᱟᱜ-ᱟ ᱢᱟᱱᱮ ᱥᱟᱨ ᱫᱚ ᱠᱚᱢ ᱠᱚ ᱞᱟᱜᱟᱣ ᱛᱟᱦᱮᱸᱱᱟ ᱜᱩᱨᱤᱡ ᱜᱮ ᱡᱟᱹᱥᱛᱤ ᱠᱚ ᱞᱟᱜᱟᱣ ᱛᱟᱦᱮᱸᱱᱟ᱾ ᱟᱨ ᱱᱚᱛᱮ ᱫᱚ ᱚᱱᱠᱟ ᱞᱮᱠᱟ ᱰᱟᱹᱝᱨᱤ ᱠᱚᱦᱚ ᱟᱠᱷᱨᱤᱧ ᱴᱟᱠᱷᱨᱤᱧ ᱫᱚ ᱵᱟᱝ ᱦᱩᱭ ᱟᱠᱟᱱ ᱜᱮᱭᱟ᱾ ᱢᱮᱱᱟᱜ ᱠᱚᱜᱮ ᱜᱮᱭᱟ,
ᱚᱱ ᱱᱟᱜᱮ
ᱜᱚᱝᱠᱮ ᱢᱟᱱᱮ ᱟᱯᱮ ᱥᱮᱫ ᱫᱚ ᱚᱝᱠᱟ ᱞᱮᱠᱟ ᱜᱮ ᱵᱟᱹᱱᱩᱜ ᱠᱚᱣᱟ ᱥᱮ ᱪᱮᱫ ᱛᱟᱦᱮᱞᱮ ᱰᱟᱺᱜᱽᱨᱤ, ᱢᱮᱨᱚᱢ, ᱵᱷᱤ ᱵᱷᱤᱰᱤ?
ᱚ ᱰᱟᱺᱜᱽᱨᱤ ᱢᱮᱨᱚᱢ ᱠᱚᱫᱚ ᱱᱷᱟᱸᱜ ᱢᱮᱱᱟᱜ ᱠᱚᱜᱮᱭᱟ ᱜᱚᱝᱠᱮ ᱟᱫᱚ ᱪᱮᱫ ᱠᱚ ᱢᱮᱱᱟᱜ-ᱟ, ᱩᱸᱠᱳ ᱰᱟᱺᱜᱽᱨᱤ ᱢᱮᱨᱚᱢ ᱠᱳᱫᱳ ᱟᱥ ᱡᱟᱨ ᱡᱮᱢᱚᱱ ᱠᱚ ᱪᱟᱥ ᱠᱟᱜ ᱠᱚᱣᱟ ᱟᱹᱥᱩᱞ ᱠᱟᱜ ᱠᱚ ᱦᱳᱭᱥᱮ᱾ ᱚᱱᱠᱟ ᱜᱮ ᱢᱮᱱᱟᱜ ᱠᱚᱣᱟ, ᱟᱫᱚ ᱡᱚᱠᱷᱚᱱ ᱢᱟᱱᱮ ᱱᱚᱝᱠᱟ ᱮᱱᱛᱮᱱ ᱱᱮᱞᱚᱜ ᱠᱟᱱᱟ ᱡᱮ ᱰᱟᱺᱜᱽᱨᱤ ᱥᱮ ᱠᱟᱰᱟ ᱠᱚ ᱱᱮᱛᱟᱨ ᱫᱚ ᱠᱚᱢ ᱜᱮᱵᱚᱱ ᱫᱚᱦᱚᱭᱮᱜ ᱠᱚᱣᱟ ᱦᱚᱲ ᱦᱚᱸ ᱾ ᱜᱩᱯᱤ ᱦᱚᱲ ᱠᱚ ᱱᱷᱟᱸᱜ ᱠᱚᱢ ᱜᱮᱠᱩ ᱛᱟᱦᱮᱸᱱᱚᱜ ᱠᱟᱱ ᱛᱟᱵᱚᱱᱟ, ᱵᱟᱵᱚᱱ ᱜᱩᱯᱤ ᱫᱟᱲᱮᱭᱟᱠᱚ ᱠᱟᱱᱟ ᱾
ᱦᱩᱸ ᱩᱸ᱾
ᱟᱨ ᱟᱯᱮ ᱚᱱᱛᱮ ᱫᱚ ᱜᱚᱝᱠᱮ ᱪᱤᱫ ᱞᱮᱠᱟ ᱫᱚᱦᱚᱭᱮᱫ ᱠᱚᱜᱮᱭᱟ ᱯᱮ?
ᱦᱮᱸ ᱚᱝᱠᱮ ᱱᱚᱛᱮ ᱫᱚ ᱚᱝᱠᱟ ᱢᱮᱱᱟᱜ ᱠᱚᱜᱮᱭᱟ ᱵᱟᱠᱳ ᱪᱟᱵᱟᱣᱟᱠᱟᱱᱟ ᱾ ᱟᱹᱠᱨᱤᱧ ᱦᱚᱸ ᱡᱟᱹᱥᱛᱤ ᱜᱮᱠᱚ ᱟᱹᱠᱷᱨᱤᱧ ᱠᱚ, ᱩᱸ ᱢᱟᱱᱮ ᱠᱚᱢ ᱜᱮᱠᱚ ᱟᱹᱠᱷᱨᱤᱧ ᱠᱚ ᱛᱟᱦᱮᱸᱱᱟ ᱢᱟᱱᱮ ᱚᱲᱟᱜ ᱨᱮ ᱡᱟᱹᱥ ᱛᱤ ᱠᱚ ᱫᱚᱦᱚ ᱠᱚ ᱛᱟᱦᱮᱸᱱᱟ ᱾ ᱟᱫᱚ ᱡᱟᱦᱟᱸᱭ ᱡᱟᱦᱟᱸ ᱞᱮᱠᱟ ᱦᱚᱲᱼᱟᱜ ᱫᱚ ᱮᱸᱰᱮ ᱠᱷᱟᱱ ᱮᱠᱷᱚᱱ ᱫᱚ ᱛᱚᱞ ᱠᱟᱛᱮᱜ ᱫᱚᱦᱚ ᱵᱟᱲᱟ ᱠᱚ ᱦᱳᱭᱳᱜ ᱠᱟᱱᱟ ᱾
ᱟ ᱦᱳᱭ ᱡᱮᱢᱚᱱ ᱢᱤᱫᱴᱟᱹᱱ ᱰᱟᱺᱜᱽᱨᱟ ᱥᱮ ᱜᱟᱹᱭ ᱥᱮ ᱡᱟᱦᱟᱸᱱᱤᱡ ᱠᱟᱱ ᱜᱮ, ᱟᱫᱚ ᱦᱟᱸ ᱚᱲᱟᱜ ᱨᱮ ᱛᱟᱦᱮᱸᱱ ᱠᱷᱟᱡ ᱫᱚᱠᱚ ᱩᱱᱠᱩ ᱢᱮᱨᱚᱢ, ᱵᱷᱤᱰᱤ, ᱜᱟᱹᱭ, ᱰᱟᱺᱜᱽᱨᱟ, ᱥᱤᱢ, ᱥᱩᱠᱨᱤ ᱛᱚ ᱩᱝᱠᱩ ᱫᱚ ᱡᱚᱠᱷᱚᱱ ᱟᱸᱜ ᱞᱟᱹᱠᱛᱤ ᱯᱟᱲᱟᱜᱼᱟ, ᱦᱳᱭ ᱥᱮ ᱡᱮᱢᱚᱱ ᱱᱤᱛᱚᱜ ᱡᱷᱚᱴᱟᱠ ᱟᱵᱮᱱ ᱞᱟᱜᱟᱣ ᱟᱵᱮᱱ ᱠᱟᱱᱟ, ᱢᱟᱱ ᱞᱤᱭᱟ ᱡᱟᱭᱼᱵ ᱟᱭᱢᱟ ᱠᱟᱹᱣᱰᱤ ᱫᱚᱨᱠᱟᱨ ᱟᱵᱮᱱ ᱠᱟᱱᱟ, ᱜᱚᱥᱛᱳᱠ ᱡᱟᱠ ᱨᱮ ᱛᱟᱦᱮᱞᱮ ᱫᱚ ᱩᱱᱠᱩ ᱟᱠ ᱟᱹᱠᱷᱨᱤᱧ ᱠᱟᱛᱮᱜ ᱦᱚᱸ ᱱᱟ ᱟᱵᱮᱱ ᱨᱟᱱ ᱪᱚ ᱫᱟᱲᱮᱭᱟᱜᱼᱟ ᱵᱮᱱ ᱾
ᱦᱩᱸ ᱾
ᱦᱩᱸ ᱾
ᱚᱱᱟ ᱥᱩᱵᱤᱫᱷᱟ ᱫᱷᱚᱴ ᱮᱠ ᱪᱩᱞᱤ ᱴᱷᱤᱠ ᱫᱚ ᱴᱷᱤᱠ ᱜᱮ ᱢᱮᱱᱟᱜ ᱟᱠᱟᱫᱟ ᱾ ᱟᱫᱚ ᱜᱚᱝᱠᱮ ᱟᱯᱮ ᱥᱮᱫ ᱫᱚ ᱢᱟᱱᱮ ᱪᱮᱜ ᱠᱚ ᱞᱟᱹᱭᱼᱟ, ᱜᱟᱹᱭ, ᱢᱮᱨᱚᱢ, ᱥᱩᱠᱨᱤ, ᱰᱟᱺᱜᱽᱨᱤᱢ, ᱩᱱᱠᱩ ᱠᱚᱫᱚ ᱡᱟᱹᱥᱛᱤ ᱢᱮᱱᱟᱜ ᱠᱚᱣᱟ ᱥᱮ ᱵᱟᱹᱱᱩᱜ ᱠᱚᱣᱟ ᱛᱟᱦᱮᱞᱮ?
ᱦᱚᱭ ᱦᱚᱭ, ᱵᱟᱲᱜᱤ, ᱠᱷᱳᱞᱮ,
ᱟᱫᱚ ᱜᱚᱝᱠᱮ ᱪᱮᱫ ᱞᱤᱧ ᱞᱟᱹᱭᱼᱟ, ᱢᱟᱱᱮ ᱮᱠᱷᱚᱱ ᱫᱚ ᱫᱟᱜ ᱡᱟᱹᱲᱤ ᱫᱚ ᱦᱩᱭᱩᱜ ᱠᱟᱱᱟ ᱥᱮ ᱵᱟᱝ ᱛᱟᱦᱮᱞᱮ ᱛᱮᱦᱤᱧ ᱜᱟᱯᱟ?
ᱟᱫᱚ ᱚᱱᱠᱟ ᱫᱚ ᱵᱟᱝ ᱦᱩᱭᱩᱜ ᱠᱟᱱᱟ ᱱᱤᱛᱚᱜ ᱫᱚ ᱢᱟᱱᱮ ᱟᱸ ᱱᱤᱛᱚᱜ ᱜᱮ ᱛᱷᱚᱲᱟ ᱜᱷᱟᱹᱲᱤᱡ ᱞᱟᱦᱟ ᱨᱮ ᱫᱟᱜ ᱡᱟᱹᱲᱤ ᱠᱮᱫᱟᱭ ᱟᱫᱚ ᱱᱟᱦᱟᱸᱜ ᱱᱤᱛᱚᱜ ᱫᱚ ᱠᱚᱢ ᱟᱠᱟᱱᱟ ᱾
ᱟᱪᱪᱷᱟ ᱜᱚᱝᱠᱮ ᱫᱟᱜ ᱫᱚᱭ ᱫᱟᱜ ᱡᱟᱹᱲᱤ ᱭᱮᱫᱟ ᱮᱸᱰᱮ ᱠᱷᱳᱱ ᱠᱷᱮᱛ ᱠᱚᱨᱮ ᱫᱚ ᱵᱟᱝ ᱛᱤᱸᱜᱩᱱ ᱠᱟᱱᱟ ᱵᱟᱹᱭᱦᱟᱹᱲ ᱨᱮᱜᱮ ᱛᱤᱸᱜᱩᱱ ᱠᱟᱱᱟ ᱫᱟᱜ ᱠᱚᱫᱚ ᱾
ᱠᱷᱮᱛ ᱥᱮᱫ ᱨᱮᱫᱚ ᱡᱟᱹᱥᱛᱤ ᱚᱝᱠᱟ ᱵᱟᱹᱫᱽ ᱥᱮᱫ ᱨᱮᱫᱚ ᱵᱟᱝ ᱛᱤᱸᱜᱩᱱ ᱠᱟᱱᱟ, ᱵᱟᱹᱭᱦᱟᱹᱲ ᱥᱮᱫ ᱨᱮ ᱡᱟᱹᱥᱛᱤ ᱛᱤᱸᱜᱩᱱ ᱠᱟᱱᱟ ᱾
ᱜᱚᱝᱠᱮ ᱢᱟᱱᱮ ᱟᱯᱮ ᱥᱮᱫ ᱫᱚ ᱪᱟᱥ ᱫᱚ ᱵᱷᱟᱜᱮ ᱜᱮ ᱦᱩᱭ ᱠᱟᱱᱟ ᱥᱮ ᱪᱮᱫ, ᱛᱟᱦᱮᱞᱮ?
ᱦᱳᱭ ᱦᱳᱭ ᱪᱟᱥ ᱠᱚᱫᱚ ᱱᱷᱟᱜ ᱨᱚᱦᱚᱭ ᱠᱚ ᱦᱩᱭ ᱵᱟᱲᱟᱭᱮᱱᱟ, ᱟᱫᱚ ᱢᱮᱱ ᱠᱮᱭᱟᱢ ᱨᱚᱦᱚᱭ ᱠᱟᱹᱢᱤ ᱫᱚ ᱱᱷᱟᱸᱜ, ᱟᱹᱰᱤ ᱞᱟᱦᱟ ᱨᱮᱜᱮᱞᱮ ᱦᱩᱭᱠᱟᱜᱼᱟ ᱱᱚᱛᱮ ᱫᱚ ᱫᱟᱜ ᱠᱚ ᱚᱝᱠᱟ ᱜᱮ ᱡᱟᱹᱲᱤ ᱞᱮᱜᱼᱟᱭ ᱩᱱ ᱚᱠᱛᱮ ᱾ ᱟᱫᱚ ᱚᱱᱟᱛᱮ ᱥᱚᱢᱚᱭ ᱨᱮᱞᱮ ᱫᱟᱜ ᱞᱮ ᱡᱟᱹᱲᱤ ᱠᱮᱫᱟ ᱦᱳᱭᱥᱮ?
ᱩᱸ ᱟᱫᱚ ᱜᱚᱝᱠᱮ ᱟᱯᱮᱥᱮᱫ ᱫᱚ ᱛᱤᱱ ᱫᱷᱟᱣ ᱪᱟᱥ ᱫᱚ ᱦᱩᱭᱩᱜ ᱛᱟᱦᱮᱱᱟ ᱢᱤᱫ ᱫᱷᱟᱣ ᱥᱮ ᱵᱟᱨ ᱫᱷᱟᱣ᱾
ᱟ ᱟᱞᱮᱥᱮᱫ ᱫᱚ ᱢᱤᱫ ᱫᱷᱟᱣ ᱜᱮ ᱦᱩᱭᱩᱜ ᱛᱟᱦᱮᱸᱱᱟ ᱱᱚᱣᱟ ᱥᱮᱨᱢᱟ ᱡᱟᱹᱲᱤ ᱫᱟᱜ ᱡᱚᱠᱷᱚᱱᱮ ᱫᱟᱜᱟ ᱾ ᱩᱱ ᱚᱠᱛᱮ ᱜᱮ ᱦᱟᱸᱜ ᱱᱚᱣᱟ ᱥᱮᱨᱢᱟ ᱡᱟᱹᱲᱤ ᱫᱟᱜ ᱛᱮᱜᱮ ᱪᱟᱥᱚᱜ ᱛᱟᱦᱮᱱᱟ ᱟᱨ ᱟᱹᱰᱤ ᱠᱩᱥᱤ ᱨᱟᱹᱥᱠᱟᱹ ᱞᱮ ᱟᱹᱭᱠᱟᱹᱣᱟ ᱮᱱᱛᱮᱜ ᱱᱚᱣᱟ ᱫᱚ ᱚᱱᱛᱮᱱ ᱵᱚᱪᱷᱚᱨ ᱢᱤᱫ ᱫᱚᱢ ᱞᱮ ᱪᱟᱥ ᱛᱟᱦᱮᱱᱟ ᱛᱚ ᱟᱨ ᱪᱟᱥ ᱠᱟᱛᱮᱜ ᱢᱚᱸᱡᱽ ᱛᱮ ᱱᱟᱯᱟᱭ ᱛᱮ ᱦᱩᱭ ᱞᱮᱱᱠᱷᱟᱱ ᱱᱟᱦᱟᱜ ᱵᱚᱪᱷᱚᱨ ᱫᱤᱱ ᱪᱟᱣᱞᱮ ᱠᱚ ᱠᱤᱨᱤᱧ ᱠᱚ ᱵᱟᱝ ᱦᱩᱭᱩᱜᱼᱟ᱾ ᱟᱫᱚ ᱚᱱᱟᱛᱮ ᱱᱟᱯᱟᱭ ᱜᱤ ᱟᱹᱭᱠᱟᱹᱜ ᱛᱟᱦᱮᱸᱱᱟ ᱦᱳᱭ ᱟᱨᱼᱼ ᱚᱱᱛᱮ ᱜᱚᱝᱠᱮ ᱟᱵᱮᱱ ᱥᱮᱫ ᱫᱚ ᱱᱟᱦᱟᱜ ᱪᱮᱫ ᱞᱮᱠᱟ ᱢᱟᱱᱮ ᱛᱤᱱᱟᱹᱜ ᱫᱚᱢ ᱯᱮ ᱪᱟᱥᱚᱜ ᱛᱟᱦᱮᱸᱱᱟ?
ᱟᱞᱮ ᱱᱚᱛᱮ ᱦᱚᱸ ᱢᱤᱫ ᱫᱷᱟᱣ ᱜᱮᱞᱮ ᱪᱟᱥ ᱛᱟᱦᱮᱸᱫ, ᱵᱟᱨ ᱫᱷᱟᱣ ᱫᱚ ᱵᱟᱝ ᱟᱫᱚ᱾ ᱱᱤᱭᱟᱹ ᱨᱮᱜᱮ ᱪᱟᱥ ᱢᱟ ᱜᱮ ᱵᱟᱝ ᱦᱩᱭ ᱞᱮᱱ ᱚᱠᱟ ᱞᱮᱠᱟᱭ ᱫᱟᱜ ᱠᱮᱫᱟ᱾ ᱵᱟᱹᱫᱽ ᱠᱚᱨᱮᱢᱟ ᱮᱠᱟᱞ ᱜᱮ ᱟᱞᱮ ᱠᱚᱣᱟᱜ ᱠᱷᱮᱛ ᱢᱟ ᱵᱟᱹᱫᱽ ᱨᱮᱜᱮ᱾ ᱵᱟᱹᱭᱦᱟᱹᱲ ᱨᱮᱫᱚ ᱵᱟᱹᱱᱩᱜ ᱠᱟᱫ ᱛᱟᱞᱮᱭᱟ ᱪᱟᱥ ᱫᱚ ᱵᱟᱝ ᱦᱩᱭ ᱠᱟᱱᱟ ᱚᱱᱠᱟ ᱞᱮᱠᱟ ᱫᱚ᱾ ᱟᱫᱚ ᱜᱚᱝᱠᱮ ᱞᱤᱧ ᱞᱟᱹᱭᱫᱟ ᱟᱯᱮ ᱥᱮᱫ ᱫᱚ ᱪᱟᱥ ᱫᱚ ᱦᱩᱭᱱᱟ ᱥᱮ ᱪᱮᱫ? ᱟᱫᱚ ᱟᱯᱮ ᱡᱮ ᱦᱩᱲᱩ ᱯᱮ ᱜᱮᱫᱟ ᱟᱨᱠᱤ ᱢᱮᱥᱤᱱ ᱛᱮ ᱥᱮ ᱚᱱᱠᱟᱼᱼ ᱢᱟᱥ ᱫᱷᱩᱨᱤ ᱞᱟᱜᱟᱣ ᱠᱟᱛᱮᱫ ᱯᱮ ᱤᱭᱟᱹ ᱛᱟᱦᱮᱸᱫ?
ᱟᱫᱚ ᱟᱹᱣᱨᱤ ᱪᱟᱜ ᱞᱟᱸᱜᱟ ᱫᱚ ᱟᱹᱣᱨᱤ ᱞᱟᱝ ᱞᱟᱜᱟᱜᱼᱟ, ᱟᱫᱚ ᱱᱤᱛᱚᱜ ᱫᱚ ᱱᱟᱦᱟᱜᱼᱼ ᱚᱠᱛᱮ ᱠᱚᱫᱚ ᱦᱩᱭ ᱞᱮᱱ ᱠᱷᱟᱡ ᱱᱟᱦᱟᱜ ᱦᱳᱭᱥᱮ ᱟᱫᱚ ᱩᱱ ᱚᱠᱼᱼ ᱛᱮ ᱱᱟᱦᱟᱜ ᱦᱩᱭᱩᱜ ᱜᱮᱭᱟ᱾ ᱪᱟᱥ ᱠᱚᱦᱚᱸ ᱟᱫᱚ ᱱᱤᱛᱚᱜ ᱫᱚ ᱢᱚᱴᱟᱢᱩᱴᱤ ᱞᱟᱸᱜᱟ ᱞᱮᱠᱟ ᱞᱟᱸᱜᱟᱣ ᱟᱠᱟᱱᱟ᱾
ᱵᱟᱝ ᱜᱮ ᱚᱱᱟ ᱫᱚ ᱟᱹᱞᱤᱧ ᱫᱚ ᱵᱟᱹᱞᱤᱧ ᱢᱟᱱᱮ ᱦᱩᱲᱩ ᱫᱚ ᱪᱮᱫ ᱛᱮᱯᱮ ᱜᱮᱫ ᱛᱟᱦᱮᱸᱱᱟ?
ᱚ ᱦᱩᱲᱩ ᱦᱩᱲᱩ ᱫᱚ ᱜᱮᱝ ᱜᱚᱝᱠᱮ ᱱᱚᱛᱮ ᱫᱚ ᱫᱟᱛᱨᱚᱢ ᱛᱮᱜᱮ ᱞᱮ ᱜᱮᱫ ᱛᱟᱦᱮᱸᱱᱟ᱾ ᱟᱨ ᱱᱚᱝᱠᱟ ᱢᱟᱹᱥᱤᱱ ᱠᱚᱫᱚ ᱵᱟᱞᱮ ᱞᱟᱜᱟᱣ ᱛᱟᱦᱮᱸᱱᱟ ᱟᱞᱮ ᱥᱮᱫ ᱚᱱᱠᱟ ᱠᱷᱮᱛ ᱚᱱᱠᱟ ᱵᱟᱹᱱᱩᱜᱼᱟ᱾ ᱦᱮᱸ ᱟᱨ ᱡᱟᱦᱟᱸᱭ ᱠᱚᱣᱟᱜ ᱠᱷᱮᱛ ᱴᱟᱺᱰᱤ ᱞᱮᱠᱟ ᱢᱮᱱᱟᱜᱼᱟ ᱩᱱᱠᱩ ᱫᱚ ᱢᱟᱹᱥᱤᱱ ᱠᱚᱛᱮ ᱠᱚ ᱜᱮᱫᱼᱼ ᱛᱟᱦᱮᱸᱱᱟ ᱦᱳᱭ ᱥᱮ᱾
ᱦᱩᱸ ᱾ ᱟᱫᱚ ᱜᱚᱝᱠᱮ ᱡᱟᱦᱟᱸ ᱟᱯᱮ ᱡᱟᱦᱟᱸ ᱵᱩᱥᱩᱵ ᱯᱮ ᱧᱟᱢ ᱛᱟᱦᱮᱸᱫ ᱚᱱᱟ ᱫᱚᱯᱮ ᱟᱹᱠᱷᱨᱤᱧ ᱛᱟᱦᱮᱸᱱᱟ ᱥᱮᱼᱼ ᱚᱲᱟᱜ ᱨᱮ ᱠᱟᱹᱢᱤ ᱯᱮ ᱞᱟᱜᱟᱣ ᱛᱟᱦᱮᱸᱱᱟ᱾ ᱛᱟᱦᱚᱞᱮ ᱯᱮ ᱪᱤᱠᱟᱹᱭ ᱛᱟᱦᱮᱸᱱᱟ ᱚᱱᱟ ᱵᱩᱥᱩᱵ ᱫᱚ ᱛᱟᱦᱚᱞᱮ?
ᱟ ᱵᱩᱥᱩᱵ ᱫᱚ ᱱᱟᱦᱟᱜ ᱟᱹᱰᱤ ᱟᱭᱢᱟᱼᱼ ᱩᱸ ᱟᱞᱮ ᱥᱮᱫ ᱨᱮ ᱜᱟᱹᱭ ᱰᱟᱝᱨᱟ ᱠᱚ ᱢᱮᱱᱟᱜ ᱠᱚᱛᱟ ᱠᱚ ᱜᱮᱭᱟ ᱱᱚᱝᱠᱟ ᱵᱤᱛᱠᱤᱞ ᱠᱚᱠᱚ ᱫᱚᱦᱚ ᱟᱠᱟᱫ ᱠᱚᱣᱟ᱾ ᱟᱫᱚ ᱚᱱᱠᱟᱱ ᱠᱩᱼᱼ ᱩᱱᱠᱩ ᱠᱤᱨᱤᱧ ᱛᱟᱦᱮᱸᱱᱟᱠᱚ ᱟᱨ ᱚᱲᱟᱜ ᱠᱚᱨᱮ ᱦᱚᱸᱠᱚ ᱡᱟᱦᱟᱸᱭ ᱠᱚᱫᱚ ᱠᱚ ᱫᱟᱵ ᱜᱮᱭᱟ᱾ ᱟᱨ ᱚᱱᱠᱟᱼᱼ ᱮᱱᱛᱮᱱ ᱨᱮᱭᱟᱲ ᱫᱤᱱ ᱢᱟ ᱱᱟᱦᱟᱜ ᱜᱤᱛᱤᱡ ᱵᱟᱲᱟᱭᱠᱚ ᱚᱱᱠᱟ᱾ ᱥᱟᱸᱜᱮ ᱦᱚᱲ ᱠᱚ ᱦᱮᱡ ᱵᱟᱲᱟ ᱞᱮᱱ ᱠᱷᱟᱡ ᱫᱩᱲᱩᱵ ᱵᱟᱲᱟᱭ ᱢᱟᱹᱪᱤ ᱞᱮᱠᱟ ᱚᱱᱟ ᱜᱟᱱᱚᱜ ᱜᱮᱭᱟ᱾ ᱦᱳᱭᱥᱮ, ᱟᱫᱚ ᱚᱱᱟ ᱠᱚᱜᱮ ᱱᱟᱦᱟᱜ ᱞᱟᱹᱠᱛᱤ ᱫᱚ᱾
ᱟᱫᱚ ᱜᱚᱝᱠᱮ ᱚᱱᱟ ᱵᱩᱥᱩᱵ᱾ ᱛᱮ ᱡᱟᱦᱟᱸ ᱠᱚ ᱢᱮᱱᱟ ᱩᱵ ᱠᱚ ᱵᱮᱱᱟᱣ ᱫᱚ ᱚᱱᱟ ᱫᱚ ᱟᱯᱮ ᱥᱮᱫ ᱫᱚ ᱵᱟᱝ ᱦᱩᱭᱩᱜ ᱛᱟᱦᱮᱸᱱᱟ?
ᱟᱪᱪᱷᱟ ᱵᱩᱥᱩᱵ ᱩᱵ ᱵᱮᱱ ᱢᱮᱱᱮᱫ ᱦᱚᱪᱚᱭᱮᱫ ᱠᱟᱱᱟ ᱦᱳᱭ ᱜᱚᱝᱠᱮ ᱵᱩᱥᱩᱵ ᱩᱵ ᱫᱚ ᱱᱟᱦᱟᱸᱜᱼᱼ ᱟᱞᱮ ᱥᱮᱫ ᱫᱚ ᱟᱹᱰᱤ ᱠᱚᱢ ᱜᱤ, ᱢᱮᱱᱠᱷᱟᱱ, ᱡᱟᱦᱟᱸ ᱠᱚᱨᱮ ᱞᱤᱧ ᱟᱸᱡᱚᱢ ᱟᱠᱟᱼᱟ ᱵᱩᱥᱩᱵ ᱛᱮ ᱩᱵ ᱠᱚ ᱵᱮᱱᱟᱣᱟ᱾ ᱚᱱᱟ ᱟᱨᱠᱚᱸ ᱮᱱᱛᱮᱱ ᱟᱹᱰᱤ ᱢᱚᱸᱡᱽ ᱦᱩᱭᱩᱜᱼᱟ᱾ ᱚᱱᱟ ᱠᱚ ᱵᱷᱚᱨᱟᱣᱟ ᱚᱱᱟ ᱤᱭᱟᱹ ᱨᱮᱠᱚ ᱵᱷᱚᱨᱟᱣ ᱠᱟᱜᱼᱟ ᱚᱱᱟ ᱪᱮᱫ ᱠᱚ ᱚᱱᱟ ᱯᱞᱟᱥᱴᱤᱠ ᱨᱮ ᱟᱨ ᱵᱩᱥᱩᱵ᱾ ᱦᱳᱭ ᱦᱳᱭ ᱟᱨ ᱥᱟᱭᱤᱰ ᱥᱟᱭᱤᱰ ᱛᱮ ᱱᱟᱦᱟᱜ ᱠᱚ ᱵᱷᱩᱜᱟᱹᱜ ᱠᱮᱫ ᱜᱮ᱾ ᱟᱫᱚ ᱚᱱᱟ ᱵᱷᱩᱜᱟᱹᱜ ᱠᱷᱚᱡ ᱜᱮ ᱡᱟᱱᱟᱢ ᱩᱰᱩᱠᱚᱜᱼᱟ ᱱᱟᱦᱟᱜ ᱚᱱᱟ ᱚᱸᱰᱮ ᱠᱷᱚᱡ ᱜᱮ ᱦᱩᱸ᱾
ᱚᱱᱟ ᱛᱮ ᱥᱮ ᱟᱞᱮ ᱥᱮᱫ ᱫᱚ ᱱᱚᱛᱮ
ᱟᱨ ᱟᱯᱮ ᱥᱮᱫ ᱫᱚ ᱜᱚᱝᱠᱮ ᱪᱮ ᱞᱮᱠᱟ? ᱟᱯᱮ ᱵᱩᱥᱩᱵ ᱩᱵᱽ ᱯᱮ ᱤᱭᱟᱹᱭ ᱜᱮ ᱞᱟᱜᱟᱣ ᱳ ᱨᱚᱦᱚᱭ ᱛᱟᱦᱮᱸᱱ ᱜᱮᱭᱟ?
ᱜᱚᱝᱠᱮ ᱟᱞᱮ ᱥᱮᱫ ᱫᱚ ᱢᱟᱱᱮ ᱵᱟᱨ ᱞᱮᱠᱟ ᱜᱮ ᱵᱩᱥᱩᱵᱽ ᱨᱮᱱᱟᱜ ᱫᱚ ᱩᱵᱽ ᱦᱩᱭᱩᱜ ᱛᱟᱦᱮᱸᱱᱟ᱾ ᱡᱟᱦᱟᱸ ᱵᱩᱥᱩᱵ ᱫᱚ ᱚᱱᱮ ᱫᱟᱜ ᱡᱟᱹᱲᱤᱛᱮ ᱥᱮᱭᱟ ᱞᱮᱱᱠᱷᱟᱱ ᱚᱢᱚᱱᱚᱜ ᱛᱟᱦᱮᱱᱟ ᱥᱮ᱾
ᱦᱮᱸ᱾
ᱟᱨ ᱟᱞᱮ ᱴᱚᱞᱟ ᱫᱷᱟᱨᱮ ᱨᱮᱜᱮ ᱢᱤᱫᱴᱟᱝ ᱫᱤᱠᱩ ᱴᱚᱞᱟ ᱢᱮᱱᱟᱜ-ᱟ᱾ ᱤᱱᱟᱹ ᱠᱷᱟᱱ ᱚᱸᱰᱮ ᱫᱚ ᱢᱟᱱᱮ ᱯᱷᱮᱠᱴᱨᱤ ᱢᱮᱱᱟᱜ-ᱟ ᱯᱷᱮᱠᱴᱨᱤ ᱚᱱᱮ ᱠᱟᱹᱨᱠᱷᱟᱱᱟ ᱞᱮᱠᱟᱱᱟᱜ ᱢᱮᱱᱟᱜ-ᱟ᱾ ᱮᱸᱰᱮ ᱠᱷᱟᱱ ᱚᱸᱰᱮ ᱜᱮ ᱩᱫ ᱨᱮᱱᱟᱜ ᱤᱭᱟᱹ ᱫᱚ ᱦᱩᱭᱩᱜ ᱛᱟᱦᱮᱱᱟ ᱟᱨᱠᱤ ᱩᱫ ᱚᱸᱰᱮ ᱠᱚ ᱵᱮᱱᱟᱣ ᱛᱟᱦᱮᱱᱟ᱾
ᱟᱪᱪᱷᱟ ᱯᱷᱮᱠᱴᱨᱤ ᱞᱮᱠᱟᱱᱟᱜ ᱢᱮᱱᱟᱜᱼᱟ?
ᱦᱩᱸ᱾
ᱛᱟᱦᱚᱞᱮ ᱢᱟ ᱜᱚᱝᱠᱮ ᱟᱹᱰᱤ ᱞᱟᱹᱴᱩ ᱚᱱᱟ ᱵᱤᱡᱽᱱᱮᱥ ᱢᱟ ᱠᱟᱱ ᱛᱟᱭᱱᱟᱦᱟᱜ ᱟᱹᱰᱤ ᱟᱸᱴ ᱚᱱᱟ ᱫᱚ ᱠᱟᱨᱚᱲᱚ ᱨᱮᱭᱟᱜ ᱵᱤᱡᱽᱱᱮᱥ ᱠᱟᱱᱟ ᱢᱟᱱᱮ ᱢᱤᱫᱴᱮᱱ ᱧᱮᱞ ᱞᱮᱠᱷᱟᱡ ᱱᱟᱦᱟᱜ᱾ ᱚᱱᱟ ᱟᱹᱰᱤ ᱫᱚᱨ ᱢᱮᱱᱟᱜ-ᱟ ᱜᱚᱝᱠᱮ ᱚᱱᱟ᱾
ᱦᱮᱸ ᱱᱚᱸᱰᱮ ᱞᱟᱹᱴᱩ ᱞᱟᱹᱴᱩ ᱜᱟᱹᱰᱤ ᱠᱚᱦᱚᱸ ᱦᱤᱡᱩᱜ ᱛᱟᱦᱮᱱᱟ᱾
ᱦᱳᱭ ᱠᱟᱨᱚᱲᱚ ᱨᱮᱭᱟᱜ ᱵᱤᱡᱽᱱᱮᱥ ᱠᱟᱱᱟ ᱜᱚᱝᱠᱮ ᱚᱱᱟ ᱫᱚ᱾ ᱞᱟᱠᱷ ᱴᱟᱠᱟ ᱨᱮᱱᱟᱜ ᱫᱚ ᱵᱟᱝ ᱠᱟᱱᱟ ᱚᱱᱟᱫᱚ ᱚᱱᱠᱟ ᱞᱟᱹᱴᱩ ᱯᱷᱮᱠᱴᱨᱤ ᱠᱟᱱ ᱠᱷᱟᱡ ᱱᱟᱦᱟᱜ ᱩᱱᱠᱩ ᱠᱟᱹᱢᱤ ᱦᱚᱲ ᱦᱚᱸ ᱢᱮᱱᱟᱜ ᱠᱚ ᱜᱮᱭᱟ ᱡᱟᱱᱤᱡ ᱦᱩᱸ
ᱟᱨ ᱵᱩᱥᱩᱵ ᱛᱮ ᱢᱚᱸᱡᱽ ᱜᱮᱠᱚ ᱤᱭᱟᱹ ᱠᱮᱫ ᱜᱮ ᱟᱨ ᱚᱱᱟᱫᱚ ᱢᱚᱸᱡᱽ ᱜᱮᱠᱚ ᱯᱟᱠᱮᱴ ᱠᱮᱫ ᱜᱮ ᱟᱨ ᱯᱟᱠᱮᱴ ᱠᱟᱛᱮᱫ ᱳᱭᱮᱵᱥᱟᱭᱤᱴ ᱠᱚᱨᱮ ᱦᱚᱸᱠᱚ ᱟᱹᱠᱷᱨᱤᱧ ᱜᱮᱭᱟ᱾ ᱦᱳᱭ ᱥᱮ᱾ ᱪᱮ ᱮᱱᱛᱮ ᱱᱚᱝᱠᱟ ᱢᱮᱱ ᱠᱮᱭᱟᱢ ᱱᱚᱝᱠᱟ ᱤᱭᱟᱹ ᱨᱮᱦᱚᱸ ᱠᱚ ᱟᱹᱠᱷᱨᱤᱧᱟ᱾ ᱫᱚᱠᱟᱱ ᱠᱚᱨᱮ ᱦᱚᱸᱠᱚ ᱮᱢᱟᱣ ᱠᱚᱣᱟ ᱩᱛᱩ ᱫᱚᱠᱟᱱ ᱟᱣᱞᱟ ᱦᱚᱸᱠᱚ ᱫᱚᱦᱚᱭᱟ᱾ ᱦᱳᱭ ᱥᱮ ᱟᱫᱚ ᱟᱹᱰᱤ ᱡᱟᱹᱥᱛᱤ ᱜᱮᱭᱟ ᱛᱚ ᱚᱱᱟ ᱫᱚ ᱩᱫ ᱫᱚ᱾
ᱠᱟᱱ ᱜᱮᱭᱟ ᱟᱨ ᱢᱤᱫᱴᱟᱝ ᱨᱟᱹᱥᱠᱟᱹ ᱨᱮᱱᱟᱜ ᱠᱷᱚᱵᱚᱨ ᱫᱚ ᱱᱤᱭᱟᱹ ᱴᱚᱞᱟ ᱫᱷᱟᱨᱮ ᱠᱚᱨᱮ ᱫᱚ ᱢᱤᱫᱴᱟᱝ ᱟᱨᱠᱤ ᱯᱷᱨᱤ ᱛᱮᱠᱚ ᱟᱹᱜᱩ ᱦᱚᱴᱚᱜ ᱠᱟᱱ ᱛᱟᱦᱮᱱᱟ ᱩᱸᱫ ᱫᱚ ᱚᱱᱟ ᱫᱚ᱾ ᱟᱞᱮ ᱡᱟᱦᱟᱸ ᱛᱤᱱᱟᱹᱜ ᱱᱤᱭᱟᱹ ᱫᱷᱟᱨᱮ ᱯᱟᱥᱮ ᱠᱚᱨᱮ ᱢᱮᱱᱟᱜ-ᱟ᱾
ᱦᱩᱸ ᱦᱩᱸ᱾
ᱮᱰᱮᱠᱷᱟᱱ ᱱᱚᱝᱠᱟ ᱢᱟᱥ ᱨᱮ ᱢᱤᱫ ᱢᱟᱥ ᱢᱟᱥ ᱯᱚᱨ ᱥᱮ ᱵᱟᱨ ᱢᱟᱥ ᱯᱚᱨ ᱚᱱᱠᱟ ᱠᱚ ᱟᱹᱜᱩ ᱦᱚᱴᱚ ᱠᱟᱫ ᱛᱟᱦᱮᱱᱟ ᱚᱲᱟᱜ ᱚᱲᱟᱜ ᱜᱮ ᱳᱫ ᱫᱚ᱾
ᱟᱪᱪᱷᱟ ᱟᱪᱪᱷᱟ ᱦᱳᱭ ᱢᱟᱱᱮ ᱢᱟᱱᱮ ᱢᱚᱸᱡᱽ ᱠᱚᱠᱚ ᱠᱟᱹᱢᱤᱭᱮᱫᱟ ᱚᱱᱟᱜᱮ ᱢᱟᱱᱮ ᱠᱟᱨᱚᱲᱚ ᱨᱮᱭᱟᱜ ᱵᱤᱡᱽᱱᱮᱥ ᱨᱮ ᱡᱩᱫᱤ ᱢᱤᱫ ᱞᱟᱠᱷ ᱴᱟᱠᱟ ᱡᱩᱫᱤ ᱠᱷᱚᱨᱪᱟ ᱞᱮᱠᱷᱟᱡ ᱛᱟᱦᱚᱞᱮ ᱫᱚ ᱪᱮᱫ ᱫᱤᱠᱟᱛ ᱦᱩᱭᱩᱜ-ᱟ ᱦᱮᱸᱥᱮ᱾ ᱚᱱᱟ ᱫᱚ ᱟᱨᱦᱚᱸ ᱢᱚᱸᱡᱽ ᱦᱩᱭᱩᱜ ᱛᱟᱭᱟ ᱧᱩᱛᱩᱢ ᱠᱚ ᱦᱩᱭᱩᱜ ᱛᱟᱭᱟ ᱵᱷᱤᱰᱭᱳ ᱠᱚᱭ ᱵᱮᱱᱟᱣ ᱞᱮᱠᱷᱟᱡ ᱱᱟᱦᱟᱜ ᱤᱭᱟᱹ ᱠᱚ ᱨᱮᱱᱟᱜ ᱦᱚᱸ, ᱟ ᱤᱭᱟᱹᱜ ᱛᱟᱭᱟ᱾ ᱟᱪᱪᱷᱟ᱾
ᱦᱩᱸ᱾
ᱦᱩᱸ᱾ ᱛᱟᱦᱚᱸᱞᱮ ᱛᱚᱵᱮ ᱚᱱᱟ ᱩᱫ ᱫᱚᱠᱚ ᱟᱹᱜᱩ ᱦᱚᱴᱚ ᱟᱯᱮᱭᱟ, ᱟᱫᱚ ᱛᱤᱱᱟᱹᱜ ᱠᱟᱛᱮ ᱠᱚ ᱮᱢᱟ ᱯᱮ ᱛᱟᱦᱮᱸᱱᱟ?
ᱵᱟᱝ ᱵᱟᱝ ᱚᱱᱠᱟ ᱟᱞᱮ ᱫᱚᱠᱚ ᱟᱹᱜᱩ ᱦᱚᱴᱚᱣᱟᱞᱮ ᱛᱟᱦᱮᱸᱱᱟ ᱯᱷᱤᱨᱤ ᱯᱷᱤᱨᱤ ᱜᱮ ᱟᱨᱠᱤ ᱢᱮᱱᱟᱠᱚ ᱢᱟᱱᱮ ᱴᱷᱤᱠ ᱟᱹᱭᱠᱟᱹᱜ ᱠᱟᱱᱟ ᱥᱮ ᱵᱟᱝ, ᱱᱤᱭᱟᱹ ᱫᱷᱟᱣ ᱨᱮᱱᱟᱜ ᱵᱷᱟᱹᱜᱤ ᱦᱩᱭ ᱠᱟᱱᱟ ᱥᱮ ᱵᱟᱝ᱾ ᱚᱱᱮ ᱚᱱᱠᱟ ᱴᱟᱭᱤᱯ ᱟᱨᱠᱤ, ᱦᱮᱡ ᱠᱟᱛᱮᱜ ᱠᱚ ᱠᱩᱞᱤ ᱵᱟᱲᱟ ᱠᱚ ᱛᱟᱦᱮᱸᱱᱟ ᱢᱟᱱᱮ ᱪᱮᱫ ᱠᱟ ᱦᱩᱭ ᱠᱟᱱᱟ ᱵᱷᱟᱜᱤ ᱦᱩᱭ ᱠᱟᱱᱟ ᱥᱮ ᱵᱟᱹᱲᱤᱡ ᱦᱩᱭ ᱠᱟᱱᱟ᱾
ᱟᱪᱪᱷᱟ ᱟᱪᱪᱷᱟ ᱡᱚᱢ ᱟᱹᱭᱠᱟᱹᱣ ᱞᱟᱹᱜᱤᱫ ᱱᱟᱦᱟᱸᱜ ᱠᱚ ᱮᱢᱚᱜ ᱛᱟᱦᱮᱸᱱᱟ ᱚᱱᱟ ᱠᱚᱨᱮ᱾ ᱪᱤᱫ ᱞᱮᱠᱟ ᱵᱟᱱᱟᱣ ᱟᱠᱟᱱᱟ ᱟᱨ ᱚᱱᱟ ᱨᱮᱱᱟᱜ ᱜᱮᱞ